ᱦᱮᱞᱳ᱾
ᱦᱮᱞᱳ ᱡᱚᱦᱟᱸᱨ ᱜᱮ ᱜᱚᱝᱠᱮ᱾
ᱦᱮᱸ ᱡᱚᱦᱟᱸᱨ ᱜᱤ ᱤᱧ ᱥᱮᱫ ᱠᱷᱚᱱ ᱦᱚᱸ᱾
ᱚ ᱦᱳᱭ᱾
ᱪᱮᱫ ᱞᱮᱠᱟ ᱛᱚᱵᱮ ᱢᱚᱡᱽ ᱵᱟᱲᱟᱭ ᱜᱮᱭᱟᱯᱮ ᱡᱚᱛᱚ ᱦᱚᱲ ᱠᱩᱜᱮ?
ᱦᱮᱸ ᱦᱮᱸ ᱢᱚᱡᱽ ᱵᱟᱲᱟ ᱜᱮᱭᱟ ᱞᱮ, ᱟᱯᱮ?
ᱦᱮᱸ ᱟᱞᱮ ᱦᱚᱸ ᱱᱟᱯᱟᱭ ᱵᱟᱲᱟ ᱜᱮᱭᱟᱞᱮ ᱱᱤᱛᱚᱜ ᱫᱷᱟᱹᱵᱤᱡ ᱛᱮᱫᱚ ᱦᱟᱸᱜ᱾
ᱚ᱾
ᱟᱨ ᱛᱚᱵᱮ ᱪᱮᱫ ᱠᱚ ᱪᱤᱠᱟ ᱵᱟᱲᱟᱭ ᱦᱩᱭᱩᱜ ᱠᱟᱱᱟ?
ᱪᱮᱫ ᱜᱮ ᱵᱟᱝ ᱚᱲᱟᱜ ᱠᱚᱨᱮ ᱜᱮ, ᱟᱯᱮ?
ᱟᱪᱪᱷᱟ ᱦᱮᱸ ᱟᱞᱮ ᱦᱚᱸ ᱤᱧ ᱫᱚ ᱮᱥᱮ ᱱᱤᱛᱚᱜ ᱵᱟᱨᱮ ᱨᱮ ᱢᱤᱱᱟᱹᱧᱟ᱾ ᱵᱟᱦᱨᱮ ᱢᱟᱱᱮ ᱨᱮᱱᱴ ᱞᱮᱠᱟ ᱨᱤᱧ ᱛᱟᱦᱮᱱ ᱠᱟᱱᱟ ᱥᱚᱦᱚᱨ ᱵᱟᱡᱟᱨ ᱨᱮ᱾ ᱚᱲᱟᱜ ᱟᱹᱛᱩ ᱨᱮᱫᱚ ᱦᱟᱸᱜ ᱟᱭᱢᱟ ᱫᱤᱱ ᱠᱚ ᱵᱟᱹᱧ ᱪᱟᱞᱟᱣ ᱠᱟᱱᱟ᱾
ᱚ ᱪᱮᱫ ᱮᱢ ᱪᱤᱠᱟᱭ ᱜᱮᱭᱟ?
ᱮᱥᱮ ᱱᱤᱛᱚᱜ ᱫᱚ ᱱᱚᱣᱟ ᱠᱚᱢᱯᱤᱴᱤᱥᱮᱱ ᱮᱠᱡᱟᱢ ᱠᱚ ᱨᱮᱱᱟᱜ ᱛᱮᱭᱟᱨᱤ ᱦᱩᱭᱩᱜ ᱠᱟᱱᱟ ᱦᱟᱸᱜ᱾ ᱮᱱᱛᱮ ᱟᱞᱮ ᱥᱮᱫ ᱫᱚ ᱱᱮᱴ ᱱᱮᱴ ᱠᱚ ᱮᱠᱟᱞ ᱜᱮ ᱵᱟᱭ ᱥᱟᱵᱟ ᱚᱲᱟᱜ ᱥᱮᱫ ᱨᱮ᱾
ᱚ ᱚ ᱩ
ᱟᱫᱚ ᱱᱚᱛᱮ ᱨᱮᱫᱚ ᱯᱷᱟᱭᱤᱵ ᱡᱤ ᱠᱚ ᱢᱚᱸᱡᱽ ᱜᱮ ᱥᱟᱵᱛᱮ ᱵᱟᱦᱨᱮ ᱨᱮ ᱛᱟᱦᱮᱱ ᱦᱩᱭᱩᱜ ᱠᱟᱱᱟ ᱦᱟᱸᱜ᱾ ᱛᱚ ᱟᱯᱮ ᱥᱮᱫ ᱱᱮᱴ ᱠᱚ ᱨᱮᱱᱟᱜ ᱪᱮᱫ ᱞᱮᱠᱟ ᱱᱟᱯᱟᱭ ᱜᱮᱭᱟ?
ᱦᱩᱸ ᱟᱞᱮ ᱥᱮᱫ ᱤᱧ ᱦᱚᱸ ᱟᱢ ᱪᱮᱫ ᱞᱮᱠᱟᱢ ᱞᱟᱹᱭᱼᱼ ᱠᱮᱭᱟ ᱚᱱᱠᱟ ᱜᱮ ᱤᱧ ᱦᱚᱸ ᱵᱟᱡᱟᱨ ᱥᱮ ᱨᱤᱧ ᱛᱟᱦᱮᱱᱟ ᱚᱼ ᱟ ᱱᱚᱰᱮ ᱫᱚ ᱱᱚᱰᱮ ᱫᱚ ᱴᱷᱤᱠ ᱜᱮᱭᱟ ᱟᱛᱳ ᱫᱤᱥᱚᱢ ᱨᱮᱫᱚ ᱦᱟᱜ ᱩᱱᱟᱹᱜ ᱫᱚ ᱵᱟᱝ ᱴᱷᱤᱠᱟ᱾
ᱟᱪᱷᱟ ᱟᱪᱷᱟ ᱛᱚᱼᱼ ᱱᱮᱴ ᱠᱚᱨᱮᱱᱟᱜ ᱟᱯᱮ ᱥᱮᱱ ᱟᱹᱛᱩ ᱫᱤᱥᱚᱢ ᱥᱮᱫ ᱨᱮ ᱪᱮᱫ ᱞᱮᱠᱟ ᱯᱷᱟᱭᱤᱵ ᱡᱤ ᱠᱚ ᱥᱮ ᱚᱱᱠᱟ? ᱵᱟᱝ ᱥᱟᱵᱚᱜᱼᱟ?
ᱦᱮᱸ ᱢᱟᱱᱮ ᱪᱟᱹᱞᱩ ᱫᱚ ᱪᱟᱹᱞᱩᱜᱼᱟ ᱫᱤᱭᱮ ᱯᱚᱨ ᱟᱹᱛᱩ ᱵᱷᱤᱛᱤᱨ ᱨᱮᱫᱚ ᱵᱟᱝ ᱢᱟᱱᱮᱼᱼ ᱟᱹᱛᱩ ᱠᱷᱚᱱ ᱵᱟᱦᱮᱨ ᱥᱮᱱᱚᱜ ᱦᱩᱭᱩᱜᱼᱟ, ᱛᱟᱨᱯᱚᱨ ᱚᱱᱟ ᱠᱚᱨᱮ ᱫᱚ ᱱᱟᱯᱟᱭ ᱧᱟᱢᱟᱢ᱾ ᱟ ᱦᱳᱭ᱾ ᱫᱤᱭᱮ ᱟᱹᱛᱩᱳᱫᱤᱥᱚᱢ ᱥᱮᱫ ᱫᱚ ᱛᱤᱥ ᱠᱚᱛᱮᱢ ᱥᱮᱱᱚᱜᱼᱟᱢ?
ᱟᱛᱳ ᱫᱤᱥᱚᱢ ᱠᱷᱚᱡ ᱫᱚ ᱥᱮᱫ ᱫᱚ ᱦᱟᱸᱜᱼᱼ ᱱᱤᱛᱚᱜ ᱢᱟ ᱦᱟᱸᱜ ᱪᱟᱞᱟᱣ ᱦᱩᱭ ᱞᱮᱱ ᱜᱮ ᱢᱚᱛᱞᱚᱵ ᱚᱱᱠᱟ ᱦᱚᱦᱚ ᱵᱟᱲᱟ ᱟᱹᱧ ᱠᱟᱱ ᱛᱟᱦᱮᱱ ᱜᱮᱭᱟ ᱠᱚ ᱟᱫᱚᱼᱼ
ᱦᱳᱭ᱾
ᱱᱤᱛᱚᱜ ᱱᱤᱛᱚᱜ ᱵᱤᱰᱟᱹᱣ ᱢᱮᱱᱟᱜ ᱛᱤᱧ ᱛᱮ ᱛᱷᱚᱲᱟ ᱛᱟᱭᱚᱢ ᱧᱚᱜ ᱛᱮ ᱦᱟᱜ ᱵᱤᱰᱟᱹᱣ ᱠᱚ ᱚᱞ ᱵᱟᱲᱟ ᱠᱟᱛᱮᱫ᱾
ᱚ ᱚ᱾
ᱟᱨ ᱮᱭᱥᱮ ᱫᱚ ᱚᱲᱟᱜ ᱥᱮᱨᱢᱟ ᱮᱨ ᱟᱯᱷᱚᱨ ᱠᱩᱠᱩ ᱮᱨ ᱟᱯᱷᱚᱨᱚᱜ ᱠᱟᱱᱟ ᱦᱟᱸᱜ᱾ ᱜᱟᱞᱢᱟᱨᱟᱣ ᱠᱟᱛᱮᱜ ᱜᱤᱧ ᱵᱟᱰᱟᱭ ᱠᱟᱫᱟ ᱛᱚ ᱟᱯᱮ ᱥᱮᱫ ᱛᱚᱵᱮ ᱪᱮᱫ? ᱞᱮᱠᱟ ᱮᱨ ᱟᱯᱷᱚᱨ ᱠᱚ ᱦᱩᱭᱩᱜ ᱠᱟᱱᱟ ᱥᱮ?
ᱦᱮᱸ ᱟᱞᱮ ᱥᱮᱱ ᱦᱚᱸ ᱦᱚᱸᱜᱼᱚᱭ ᱮᱛᱚᱦᱚᱵ ᱦᱩᱭ ᱟᱠᱟᱱᱟ᱾ ᱪᱟᱞᱟᱜ ᱠᱟᱱᱟ ᱦᱟᱞᱠᱟ ᱦᱟᱞᱠᱟ᱾
ᱦᱩᱸ ᱦᱩᱸ ᱟᱫᱚ ᱟᱯᱮ ᱥᱮᱫ ᱫᱚᱼᱼ ᱪᱮᱠᱟ ᱢᱤᱫ ᱫᱷᱟᱣ ᱜᱮ ᱦᱩᱲᱩ ᱫᱚ ᱦᱟᱸᱜ ᱯᱮ ᱪᱟᱥᱟ, ᱥᱮ ᱵᱟᱨ ᱫᱷᱟᱣ ᱥᱮᱨᱢᱟᱨ ᱨᱮ ᱥᱮ ᱵᱚᱪᱷᱚᱨ ᱨᱮ?
ᱟᱞᱮ ᱥᱮᱱ ᱫᱚ ᱢᱤᱫ ᱫᱷᱟᱣᱜ ᱜᱮ᱾
ᱟᱪᱪᱷᱟ᱾
ᱟᱯᱮ ᱥᱮᱱ?
ᱦᱮᱸ ᱟᱞᱮ ᱥᱮᱫ ᱦᱚᱸ ᱢᱤᱫ ᱫᱷᱟᱣ ᱜᱮ ᱮᱱᱛᱮ ᱟᱞᱮ ᱫᱚ, ᱥᱮᱨᱢᱟ ᱫᱟᱜ ᱡᱟᱹᱲᱤ ᱵᱷᱚᱨᱥᱟ ᱨᱮᱜᱮ ᱦᱟᱸᱜ ᱢᱮᱱᱟᱜ ᱞᱮᱭᱟ᱾
ᱦᱳᱭ ᱟᱞᱮ ᱦᱚᱸ ᱚᱱᱠᱟ ᱜᱮ᱾
ᱟᱨ ᱱᱚᱛᱮ ᱵᱟᱝᱜᱟᱞ ᱱᱟᱠᱷᱟ ᱱᱚᱣᱟ ᱵᱚᱨᱫᱷᱚᱢᱟᱱ ᱮᱢᱟᱱ ᱱᱟᱠᱷᱟ ᱢᱟ ᱦᱟᱜ ᱵᱟᱨ ᱫᱷᱟᱣ ᱠᱚ ᱪᱟᱥ ᱜᱮᱭᱟ᱾
ᱦᱳᱭ ᱦᱳᱭ᱾
ᱟᱫᱚ ᱥᱤᱭᱟᱜ ᱠᱚᱫᱚ ᱛᱚᱵᱮ ᱪᱮᱫ? ᱛᱚᱯᱮ ᱥᱮᱭᱟᱜ ᱟᱯᱮᱥᱮᱫ ᱫᱚ ᱴᱮᱠᱴᱚᱨ ᱮᱢᱟᱱ ᱠᱚ ᱥᱮ ᱱᱚᱣᱟ ᱱᱟᱦᱮᱞ ᱠᱚ ᱢᱮᱱᱟᱜ ᱛᱟᱯᱮ ᱜᱮᱭᱟ?
ᱵᱟᱝ ᱱᱤᱛᱚᱜ ᱫᱚ ᱞᱟᱦᱟ ᱛᱮᱫᱚ ᱰᱟᱝᱨᱟ ᱠᱟᱰᱟ ᱛᱮᱜᱮ ᱥᱤ ᱵᱟᱲᱟ ᱦᱩᱭᱩᱜ ᱠᱟᱱ ᱛᱟᱦᱮᱸᱱᱟ ᱟᱫᱚ, ᱛᱚᱠᱷᱚᱱ ᱫᱚ ᱥᱚᱵ ᱴᱟᱠᱴᱟᱨ ᱠᱚ ᱦᱮᱡ ᱠᱟᱱᱟ ᱛᱚ ᱴᱟᱠᱴᱟᱨ ᱴᱮᱜᱮ, ᱮᱠᱷᱚᱱ ᱠᱚᱨᱟᱣ ᱦᱩᱭᱩᱜ ᱠᱟᱱᱟ, ᱥᱤ ᱵᱟᱲᱟ ᱦᱩᱭᱩᱜ ᱠᱟᱱᱟ, ᱟᱯᱮ ᱫᱚ?
ᱦᱮᱸ ᱟᱞᱮ ᱥᱮᱫ ᱦᱚᱸ ᱱᱮᱛᱟᱨ ᱱᱟᱦᱮᱞ ᱠᱚ ᱢᱮᱱᱟᱜ ᱜᱮᱭᱟ ᱴᱨᱟᱠᱴᱚᱨ ᱠᱚᱦᱚᱸ ᱟᱫᱚ ᱡᱟᱹᱥᱛᱤ ᱦᱚᱲ ᱫᱚ ᱱᱮᱛᱟᱨ ᱫᱚ, ᱴᱚᱨ ᱛᱮᱜᱮ ᱦᱟᱸᱜ ᱠᱚ ᱥᱤ ᱚᱪᱚᱭᱮᱫᱟ᱾
ᱮᱱᱛᱮᱫ ᱞᱟᱹᱴᱩ ᱞᱟᱹᱴᱩ ᱠᱷᱮᱛ ᱛᱟᱦᱮᱱᱟ ᱟᱨ, ᱱᱮᱛᱟᱨ ᱚᱱᱠᱟᱱ ᱦᱚᱲ ᱜᱮ ᱵᱟᱹᱱᱩᱜ ᱠᱚᱣᱟ᱾ ᱠᱷᱟᱴᱟᱜ ᱦᱚᱲ ᱟᱹᱰᱤ ᱠᱚᱢ ᱦᱚᱲ ᱚᱱᱠᱟᱱ ᱠᱷᱟᱴᱟᱜ ᱦᱚᱲᱮᱢ ᱧᱮᱞ ᱫᱟᱲᱮ ᱟᱠᱚᱣᱟ᱾
ᱦᱳᱭ ᱟᱫᱚ ᱚᱱᱟ ᱛᱮ ᱠᱷᱟᱱ ᱥᱩᱵᱤᱫᱷᱟᱜᱼᱟ ᱡᱚᱞᱫᱤ ᱦᱩᱭᱩᱜᱼᱟ᱾ ᱠᱚᱥᱴᱚ ᱵᱟᱝ ᱦᱩᱭᱩᱜᱼᱟ ᱦᱩᱸ᱾
ᱦᱮᱸ ᱱᱚᱜᱼ ᱱᱤᱭᱟᱹ ᱜᱮ ᱵᱚᱞᱮ ᱥᱩᱵᱤᱫᱷᱟ ᱫᱚ ᱢᱚᱸᱡᱽ ᱛᱮ ᱞᱟᱹᱦᱩᱫᱚᱜᱼᱟ ᱚᱛ ᱦᱟᱥᱟ ᱠᱚᱦᱚᱸ᱾ ᱟᱨ ᱩᱥᱟᱹᱨᱟ ᱦᱩᱭᱩᱜᱼᱟ ᱟᱫᱚ ᱚᱱᱟ ᱨᱮᱫᱚ ᱤᱱᱟᱹᱜᱮ ᱵᱚᱞᱮ ᱯᱚᱭᱥᱟ ᱛᱷᱚᱲᱟ ᱜᱟᱱ ᱞᱟᱜᱟᱜᱼᱟ ᱠᱟᱹᱣᱰᱤ ᱠᱚ ᱛᱷᱚᱲᱟ᱾
ᱦᱳᱭ ᱵᱟᱝ ᱛᱩᱵᱩ ᱨᱮᱦᱚᱸ ᱡᱩᱫᱤ ᱰᱟᱺᱜᱽᱨᱤ ᱠᱟᱰᱟᱢ ᱫᱚᱦᱚ ᱠᱟᱠᱚᱣᱟ ᱛᱟᱦᱚᱞᱮ ᱛᱚ ᱩᱱᱠᱩ ᱦᱚᱸᱛᱚ ᱵᱟᱜᱟᱣ ᱞᱟᱜᱟᱜᱼᱟ ᱥᱮ ᱚᱱᱠᱟ ᱜᱮ ᱯᱟᱲᱟᱜ ᱠᱟᱱᱟ᱾
ᱦᱮᱸ ᱵᱚᱞᱮ ᱤᱱᱠᱟᱹ ᱜᱮ ᱥᱮ ᱞᱟᱜᱽ ᱵᱷᱟᱜᱽ ᱫᱚ ᱯᱟᱲᱟᱜᱼᱟ ᱛᱳ ᱟᱯᱱᱟᱨᱮ ᱛᱟᱦᱮᱱ ᱠᱷᱟᱡ ᱫᱚ ᱤᱭᱟᱹ ᱧᱚᱜ ᱜᱮ ᱵᱟᱠᱷᱟᱡ᱾ ᱮᱴᱟᱜ ᱦᱚᱲᱟᱜ ᱵᱷᱚᱨᱥᱟ ᱨᱮᱫᱚ ᱮᱛᱷᱤᱴ ᱯᱟᱲᱟᱜ -ᱟ᱾ ᱦᱮᱸ,
ᱟᱯᱮᱨᱮ ᱨᱮᱱ ᱫᱚ ᱪᱮᱠᱟ ᱜᱟᱹᱭ ᱰᱟᱹᱝᱨᱤ ᱠᱚ ᱢᱮᱱᱟᱜ ᱛᱟᱯᱮ ᱠᱚ ᱜᱮᱭᱟ ᱥᱮ ᱵᱟᱝᱟ᱾
ᱜᱟᱹᱭ ᱠᱚ ᱢᱮᱱᱟᱜ ᱠᱚᱣᱟ ᱰᱟᱸᱝᱨᱟ ᱠᱚ ᱫᱚᱦᱚ ᱦᱟᱸᱜ ᱵᱟᱱᱩᱜ ᱠᱚᱣᱟ ᱴᱨᱟᱠᱴᱟᱨ ᱠᱚᱛᱮ ᱜᱮ ᱥᱤ ᱵᱟᱲᱟ ᱦᱩᱭᱩᱜᱼᱟ᱾
ᱟᱪᱪᱷᱟ ᱟᱪᱪᱷᱟ,
ᱦᱮᱸ,
ᱟᱞᱮ ᱨᱮᱱ ᱦᱚᱸ ᱱᱚᱝᱠᱟ ᱜᱟᱹᱭ ᱰᱟᱝᱨᱟ ᱠᱚᱫᱚ ᱵᱟᱹᱱᱩᱜ ᱠᱚᱣᱟ ᱮᱠᱮᱱ ᱢᱮᱨᱚᱢ ᱠᱚ ᱢᱮᱱᱟᱜ ᱠᱚᱣᱟ ᱦᱟᱸᱜ᱾ ᱟᱹᱥᱩᱞ ᱞᱮᱠᱟᱛᱮᱫᱚ ᱟᱨ
ᱩᱱᱠᱩᱜᱤ ᱟᱨ ᱛᱚᱵᱮ ᱟᱹᱥᱩᱞ ᱞᱮᱠᱟᱛᱮᱫᱚ ᱟᱯᱮ ᱫᱚ ᱪᱤᱞᱤ ᱠᱚ, ᱯᱮ ᱟᱹᱥᱩᱞ ᱠᱚᱣᱟ ᱡᱮᱥᱮ ᱟᱞᱮᱥᱮᱫ ᱢᱟ ᱱᱚᱣᱟ ᱥᱩᱠᱨᱤ ᱠᱚ ᱟᱨᱦᱚᱸ ᱥᱤᱢ ᱢᱟᱠᱚ ᱟᱹᱥᱩᱞ ᱠᱚᱜᱮ ᱡᱚᱛᱚ ᱦᱚᱲ ᱚᱲᱟᱜ ᱞᱮᱠᱟᱢ ᱧᱮᱞ ᱠᱚᱣᱟ ᱢᱮᱨᱚᱢ ᱟᱨ ᱜᱟᱹᱭᱼ ᱰᱟᱝᱨᱟ ᱦᱚᱸ,
ᱦᱮᱸ ᱟᱜ, ᱟᱞᱮ ᱥᱮᱱ ᱫᱚ ᱢᱟᱱᱮ ᱡᱚᱛᱚ ᱞᱮᱠᱟᱱ ᱜᱮ ᱥᱤᱢ ᱢᱮᱨ ᱚᱢ ᱰᱟᱸᱝᱨᱤ ᱠᱟᱰᱟ ᱵᱷᱤᱰᱤ ᱡᱟᱦᱟᱸ ᱛᱤᱱᱟᱹᱜ ᱟᱹᱥᱩᱞ ᱞᱮᱠᱟᱱ ᱠᱚ ᱢᱮᱱᱟᱜ ᱠᱚᱣᱟ ᱚᱱᱮ ᱡᱚᱛ ᱡᱚᱛᱚ ᱜᱮᱠᱚ ᱟᱹᱥᱩᱞ ᱠᱟᱫ ᱠᱚᱣᱟ ᱟᱨ ᱟᱞᱮ ᱦᱚᱸ ᱚᱱᱮ ᱰᱟᱜ
ᱦᱮᱸ ᱦᱮᱸ ᱦᱮᱸ ᱢᱟᱱᱮ ᱟᱵᱚ ᱦᱚᱲ, ᱦᱚᱯᱚᱱ ᱫᱚ ᱡᱟᱹᱥᱛᱤᱢ ᱧᱮᱞ ᱫᱟᱲᱮᱭᱟᱠᱚᱣᱟ ᱥᱤᱢ ᱥᱩᱠᱨᱤ ᱩᱱᱝᱠᱩ ᱫᱚᱠᱚ ᱛᱟᱦᱮᱱ ᱜᱮᱭᱟ᱾ ᱢᱮᱨᱚᱢ ᱵᱷᱤᱰᱤ ᱡᱚ ᱡᱚᱛᱚ ᱦᱚᱲ ᱚᱲᱟᱜ ᱞᱮᱠᱟᱜᱮ ᱟᱫᱚ ᱮᱱᱦᱚᱸ ᱱᱮᱛᱟᱨ ᱫᱚ ᱟᱹᱰᱤ ᱠᱚᱢ ᱤᱫᱤᱜ ᱠᱟᱱᱟ ᱠᱚ ᱟᱫᱚᱢ ᱟᱫᱚᱢ ᱦᱚᱲ ᱴᱷᱮᱱ ᱫᱚ ᱦᱟᱸᱜ, ᱱᱚᱝᱠᱟᱱ ᱜᱟᱹᱭ ᱰᱟᱹᱝᱨᱤ ᱠᱚᱥᱮ ᱱᱚᱝᱠᱟᱱ, ᱡᱤᱣ ᱢᱚᱛᱞᱚᱵ ᱡᱟᱱᱣᱟᱨ ᱠᱚᱦᱚᱸ ᱵᱟᱹᱱᱩᱜ ᱠᱚᱣᱟ ᱱᱚᱝᱠᱟ ᱟᱹᱥᱩᱞ ᱞᱮᱠᱟ ᱮᱱᱛᱮ ᱚᱱᱠᱟ ᱠᱟᱹᱢᱤ, ᱩᱱᱠᱩ ᱠᱟᱹᱢᱤ ᱠᱟᱹᱥᱱᱤ ᱠᱚ ᱚᱝᱠᱟ ᱢᱮᱱᱟᱜ ᱠᱷᱟᱹᱛᱤᱨ ᱛᱟᱠᱚ ᱛᱮ, , ᱟᱨ ᱢᱟᱱᱮ ᱚᱱᱟ ᱠᱚ ᱛᱤᱱᱟᱹᱜ ᱯᱮ ᱟᱹᱥᱩᱞ ᱵᱟᱲᱟᱭᱮᱫ ᱠᱚᱣᱟ ᱟᱫᱚ ᱚᱱᱟᱫᱚ ᱵᱤᱡᱽᱱᱮᱥ ᱞᱮᱠᱟᱜᱮ ᱟᱭᱢᱟ ᱡᱟᱹᱥᱛᱤ ᱠᱟᱛᱮᱫ ᱯᱮ ᱟᱹᱥᱩᱞᱮᱫ ᱠᱚᱣᱟ ᱥᱮ ᱢᱤᱫᱴᱮᱱ ᱵᱟᱨᱭᱟ ᱱᱚᱝᱠᱟ?
ᱵᱟᱝ ᱚᱱᱠᱟ ᱫᱚᱢᱮ ᱫᱚ ᱵᱟᱝ ᱢᱟᱱᱮ ᱚᱲᱟᱜ ᱠᱚᱨᱮ ᱞᱟᱹᱜᱤᱫ ᱜᱮ᱾ ᱫᱚᱢᱮ ᱟᱠᱷᱨᱤᱧ ᱵᱟᱲᱟ ᱠᱚ ᱞᱟᱹᱜᱤᱫ ᱫᱚ ᱵᱟᱝ᱾ ᱦᱩᱸ, ᱟᱯᱮ ᱫᱚ?
ᱦᱮᱸ, ᱟᱞᱮᱭᱚᱜ ᱟᱨ ᱚᱲᱟᱜ ᱨᱮᱱᱟᱜ ᱤᱧ ᱢᱮᱱ ᱠᱷᱟᱡ ᱢᱟ ᱟᱞᱮ ᱦᱚᱸ ᱚᱱᱠᱟ ᱢᱤᱫ ᱵᱟᱨ ᱜᱮ ᱢᱮᱱᱟᱜ ᱠᱚᱣᱟ ᱦᱟᱸᱜ ᱟᱹᱰᱤ ᱡᱟᱹᱥᱛᱤ ᱫᱚ ᱵᱟᱝ᱾ ᱟᱫᱚ ᱟᱞᱮ ᱟᱰᱮ ᱯᱟᱥᱮ ᱨᱮᱱ ᱦᱚᱲ ᱠᱚᱣᱟᱜ ᱢᱮᱱᱟᱜ ᱠᱚᱣᱟ ᱩᱝᱠᱩ, ᱡᱮᱭᱥᱮ ᱢᱤᱫ ᱦᱚᱲ ᱟᱛᱳ ᱨᱮᱱ ᱢᱮᱱᱟᱜ ᱢᱮᱱᱟᱜ ᱠᱚᱣᱟ ᱦᱟᱸᱜ᱾ ᱩᱝᱠᱩ ᱫᱚ ᱮᱠᱫᱚᱢ ᱥᱩᱠᱨᱤ ᱠᱚ ᱟᱹᱥᱩᱞ ᱠᱟᱜ ᱠᱚᱣᱟ ᱟᱨ ᱚᱱᱟ ᱨᱮ ᱚᱲᱟᱜ ᱦᱚᱸ ᱠᱚ ᱵᱮᱱᱟᱣ ᱠᱟᱜ ᱠᱚᱣᱟ ᱥᱩᱠᱨᱤ ᱥᱩᱠᱨᱤ ᱚᱲᱟᱜ᱾ ᱛᱚ ᱢᱮᱱ ᱫᱟᱲᱮᱭᱟᱜᱼᱟᱢ ᱵᱤᱥ ᱛᱤᱥᱴᱤ ᱚᱝᱠᱟ ᱠᱚ ᱫᱚᱦᱚ ᱠᱟᱜ ᱠᱚᱣᱟ ᱦᱟᱸᱜ ᱥᱩᱠᱨᱤ ᱟᱫᱚ ᱟᱹᱰᱤ ᱜᱮ ᱯᱷᱟᱭᱫᱟ ᱦᱟᱸᱜ ᱦᱩᱭᱩᱜ ᱠᱟᱱ ᱛᱟᱠᱚᱣᱟ, ᱵᱟᱨ ᱯᱮ ᱵᱚᱪᱷᱚᱨ ᱠᱷᱚᱡ ᱠᱚ ᱚᱝᱠᱟ ᱠᱚ ᱟᱹᱥᱩᱞᱮᱫ ᱠᱚᱣᱟ ᱦᱟᱸᱜ᱾ ᱟᱫᱚ ᱩᱝᱠᱩ ᱧᱮᱞᱛᱮ ᱮᱴᱟᱜ ᱦᱚᱲ ᱠᱚ ᱱᱚᱝᱠᱟ ᱦᱚᱸᱠᱚ ᱛᱚ ᱟᱹᱥᱩᱞ ᱨᱮᱱᱟᱜ ᱠᱚ ᱪᱮᱥᱴᱟᱭᱮᱫᱟ ᱩᱝᱠᱩ ᱧᱮᱞᱛᱮ᱾ ᱟᱫᱚ ᱤᱧ ᱫᱩᱧ ᱢᱮᱱᱟ ᱱᱚᱝᱠᱟ ᱜᱮ ᱟᱵᱚ ᱡᱟᱦᱟᱱᱟᱜ ᱨᱮᱜᱮ ᱵᱚᱱ ᱤᱭᱟᱹ ᱞᱮᱠᱷᱟᱡ ᱱᱟᱯᱟᱭ ᱦᱩᱭᱩᱜᱼᱟ ᱦᱟᱸᱜ᱾
ᱦᱳᱭ, ᱚᱱᱟ ᱦᱚᱸ ᱱᱟᱯᱟᱭ ᱜᱮᱠᱚ ᱠᱟᱹᱢᱤᱭᱮᱜᱼᱟ ᱱᱟᱯᱟᱭ ᱜᱮᱠᱚ ᱩᱭᱦᱟᱹᱨ ᱵᱷᱟᱵᱽᱱᱟᱣ ᱠᱟᱜᱼᱟ᱾
ᱮᱠᱟᱞ ᱮᱠᱟᱞ, ᱛᱤᱱᱟᱹᱜ ᱠᱚ ᱢᱮᱱᱟᱜ ᱠᱚ ᱢᱟᱱᱮ ᱟᱵᱚ ᱦᱚᱸ ᱢᱚᱡᱽ ᱛᱮ ᱡᱮᱭ ᱥᱮ ᱥᱤᱢ ᱠᱚᱵᱚᱱ ᱟᱹᱥᱩᱞᱮᱫ ᱠᱚ ᱠᱷᱟᱱ ᱦᱚᱸ ᱡᱟᱹᱥᱛᱤ ᱠᱟᱭ ᱛᱮᱵᱚᱱ ᱟᱹᱥᱩᱞ ᱠᱮᱫ ᱠᱚ ᱠᱷᱟᱱ ᱫᱚ ᱢᱚᱛᱞᱚᱵ ᱡᱟᱹᱥᱛᱤ ᱵᱮᱱᱤᱯᱷᱤᱴ ᱥᱮ ᱯᱷᱟᱭᱫᱟ ᱦᱩᱭᱩᱜᱼᱟ ᱱᱚᱝᱠᱟ᱾ ᱟᱨ ᱢᱤᱫᱴᱮᱱ ᱵᱟᱨᱭᱟᱢ ᱟᱹᱥᱩᱞ ᱞᱮᱠᱷᱟᱡ ᱫᱚ ᱱᱚᱝᱠᱟ ᱠᱟᱪᱟᱞ ᱦᱚᱸ ᱠᱟᱪᱟᱞᱚᱢ ᱟᱹᱭᱟᱹᱣᱟ ᱟᱨ ᱡᱟᱹᱥᱛᱤ ᱯᱷᱟᱭᱫᱟ ᱫᱚ ᱵᱟᱝ ᱵᱩᱡᱷᱟᱹᱜᱼᱟ, ᱟᱫᱚ ᱫᱤᱠᱩ ᱠᱚ ᱞᱮᱠᱟ ᱱᱚᱝᱠᱟ ᱵᱤᱡᱽᱱᱮᱥ ᱨᱮᱱᱟᱜ ᱢᱟᱭᱤᱰ ᱛᱟᱦᱮᱱ ᱛᱟᱵᱚᱱ ᱠᱷᱟᱡ ᱫᱚᱵᱚᱱ ᱡᱟᱸᱦᱟᱱᱟᱜ ᱜᱮᱵᱚᱱ ᱪᱤᱠᱟ ᱫᱟᱲᱮᱭᱟᱜᱼᱟ ᱦᱟᱸᱜ᱾
ᱦᱳᱭ, ᱚᱱᱟ ᱦᱚᱸ ᱠᱟᱱ ᱜᱮᱭᱟ ᱟᱫᱚ ᱱᱤᱛᱳᱜ ᱡᱩᱫᱤ ᱡᱟᱹᱥᱛᱤ ᱡᱩᱫᱤᱢ ᱟᱹᱥᱩᱞ ᱠᱚᱣᱟ ᱛᱟᱦᱞᱮ ᱠᱷᱟᱡ ᱫᱚ ᱩᱱᱠᱩ ᱨᱮᱱᱟᱜ ᱧᱮᱞ ᱵᱟᱲᱟ ᱞᱟᱹᱜᱤᱫ
ᱦᱩᱸ ᱦᱩᱸ ᱦᱩᱸ, ᱦᱮᱸ ᱢᱟ ᱛᱷᱚᱲᱟ ᱠᱷᱟᱨᱪᱟ ᱦᱚᱸ ᱞᱟᱜᱟᱜ ᱜᱮᱭᱟ ᱟᱨ ᱥᱚᱢᱚᱭ ᱞᱟᱹᱠᱛᱤᱜ ᱜᱮᱭᱟ ᱚᱱᱟ ᱫᱚ ᱡᱚᱛᱚ ᱨᱮᱜᱮ ᱞᱟᱜᱟᱜ ᱜᱮᱭᱟ, ᱚᱱᱟ ᱫᱚ ᱟᱨ ᱛᱷᱚᱲᱟ ᱜᱟᱱ ᱮᱦᱚᱵ ᱨᱮ ᱟᱢ ᱯᱟᱭᱥᱟ ᱵᱟᱢ ᱮᱢ ᱞᱮᱠᱷᱟᱡ ᱥᱮ ᱚᱱᱮ ᱠᱚ ᱢᱮᱱᱟ ᱤᱱᱵᱷᱮᱥᱴᱢᱮᱱᱴ ᱵᱟᱢ ᱞᱟᱜᱟᱣ ᱞᱮᱠᱷᱟᱡ ᱫᱚ ᱵᱟᱝ ᱦᱩᱭᱩᱜᱼᱟ᱾ ᱛᱚ, ᱮᱦᱚᱵ ᱨᱮᱫᱚ ᱤᱱᱵᱷᱮᱥᱴᱢᱮᱱᱴ ᱱᱚᱝᱠᱟ ᱞᱟᱹᱠᱛᱤ ᱦᱩᱭᱩᱜ ᱜᱮᱭᱟ, ᱟᱫᱚ ᱚᱱᱮ ᱚᱱᱟ ᱠᱚ ᱵᱚᱛᱚᱨᱚᱜᱼᱟ, ᱡᱟᱹᱥᱛᱤ ᱟᱵᱚ ᱦᱚᱲ ᱦᱚᱯᱚᱱ ᱠᱚᱫᱚ ᱢᱟᱱᱮ ᱞᱤᱱᱵᱷᱮᱥᱴᱢᱮᱱᱴ ᱵᱟᱠᱚ ᱠᱩᱥᱤᱭᱟᱜᱼᱟ, ᱡᱟᱸᱦᱟᱱᱟᱜ ᱨᱮᱜᱮ᱾ ᱡᱮᱥ, ‌ᱡᱮᱥᱮ ᱥᱚᱵᱡᱤ ᱠᱚᱦᱚᱸ ᱢᱮᱱ ᱞᱮ ᱠᱷᱟᱡ ᱟᱹᱰᱤ ᱠᱚᱢ ᱦᱚᱲ ᱱᱚᱝᱠᱟ ᱠᱚ ᱪᱟᱥᱟ, ᱡᱮᱭᱥᱮ ᱥᱚᱵᱽᱡᱤ ᱨᱮᱫᱚ ᱠᱚ ᱦᱩᱫᱤᱥᱟ ᱵᱚᱞᱮ ᱵᱤᱥ ᱠᱚ ᱞᱟᱜᱟᱜᱼᱟ, ᱥᱮ ᱠᱷᱟᱫᱽ ᱠᱚ ᱪᱮᱫ ᱠᱚ ᱫᱟᱜ ᱠᱚ ᱟᱫᱚ ᱞᱟᱜᱟᱜ ᱜᱮᱭᱟ᱾ ᱟᱛᱮᱱ ᱡᱟᱦᱟᱱᱟᱜ ᱜᱮᱢ ᱱᱚᱝᱠᱟᱢ ᱠᱚᱨᱟᱣ ᱠᱷᱟᱡ ᱫᱚ᱾ ᱟᱫᱚ ᱟᱯᱮᱥᱮᱫ ᱪᱮᱫ ᱞᱮᱠᱟ ᱱᱚᱣᱟ ᱥᱚᱵᱽᱡᱤ ᱠᱚ? ᱠᱚ ᱪᱟᱥᱮᱫ ᱠᱟᱱ ᱜᱮᱭᱟ ᱥᱮ ᱵᱟᱝ?
ᱦᱳᱭ, ᱪᱟᱥᱮᱜ ᱜᱮᱭᱟ ᱪᱟᱥ ᱜᱮᱭᱟ ᱠᱚ ᱡᱚᱛᱚ ᱡᱚᱛᱚ ᱜᱮ᱾ ᱟᱫᱚ ᱚᱱᱮᱢ ᱞᱟᱹᱭ ᱠᱮᱜᱼᱟ ᱚᱱᱠᱟ ᱫᱚ ᱡᱮᱢᱚᱱ ᱵᱤᱡᱽᱱᱮᱥ ᱞᱮᱠᱟ ᱛᱮᱫᱚ ᱵᱟᱝ ᱢᱟᱱᱮ ᱚᱲᱟᱜ ᱠᱚᱨᱮ ᱡᱚᱢ ᱵᱟᱲᱟ ᱞᱮᱠᱟ ᱢᱤᱫ ᱦᱟᱞ ᱠᱟ ᱠᱚᱢ ᱧᱚᱜ ᱜᱮ, ᱦᱩᱸ᱾
ᱟᱪᱪᱷᱟ, ᱦᱮᱸ ᱟᱞᱮ ᱥᱮᱫ ᱨᱮ ᱫᱚ ᱵᱟᱨ-ᱯᱮ ᱵᱚᱪᱷᱚᱨ ᱠᱷᱚᱡ ᱦᱟᱸᱜ ᱠᱚ ᱮᱦᱚᱵ ᱵᱟᱲᱟᱣ ᱟᱠᱟᱱᱟ ᱱᱚᱝᱠᱟᱱ ᱮᱱᱛᱮᱜ ᱱᱚᱝᱠᱟ ᱢᱚᱴᱚᱨ ᱯᱟᱢᱯ ᱠᱚ ᱵᱟᱹᱭᱥᱟᱹᱣ ᱵᱟᱲ ᱠᱟᱫᱟ ᱟᱫᱚ ᱚᱱᱟ ᱫᱟᱜ ᱛᱮᱜᱮ ᱦᱟᱸᱜ ᱢᱟᱱᱮ ᱥᱚᱵᱽᱡᱤ ᱠᱚᱠᱚ ᱨᱚᱦᱚᱭ ᱵᱟᱲᱟᱭᱮᱫᱟ, ᱥᱚᱵᱽᱡᱤ ᱠᱚ ᱡᱮᱞᱮᱠᱟ ᱵᱮᱸᱜᱟᱲ ᱠᱚ ᱢᱟᱹᱨᱤᱪ ᱠᱚ ᱴᱟᱢᱟᱴᱚᱨ ᱠᱩᱲᱪᱟᱹ, ᱚᱱᱟ ᱠᱚ ᱟᱭᱢᱟ ᱞᱮᱠᱟᱱ ᱚᱱᱠᱟᱱᱟᱜ ᱠᱚ ᱨᱚᱦᱚᱭᱮᱫᱟ ᱟᱫᱚ ᱯᱷᱟᱭᱫᱟ ᱦᱩᱭᱩᱜ ᱠᱟᱱ ᱛᱟᱠᱚ ᱜᱮᱭᱟ ᱦᱟᱸᱜ᱾ ᱟᱨ ᱨᱟᱹᱥᱠᱟᱹ ᱵᱩᱡᱷᱟᱹᱜ ᱠᱟᱱᱟ ᱵᱚᱞᱮ ᱟᱵᱚ ᱱᱚᱝᱠᱟ ᱦᱚᱲ ᱦᱚᱯᱚᱱ ᱠᱚᱦᱚᱸ ᱱᱚᱣᱟ ᱵᱤᱡᱽᱱᱮᱥ ᱨᱮᱱᱟᱜ ᱢᱟᱭᱤᱱᱰ ᱰᱮᱵᱷᱞᱚᱯᱚᱜ ᱠᱟᱱ ᱛᱟᱠᱚᱣᱟ ᱥᱮ, ᱱᱚᱣᱟ ᱠᱚᱠᱚ ᱠᱚᱨᱟᱣ ᱫᱟ ᱦᱟᱸᱜ
ᱦᱳᱭ
ᱢᱮᱱᱫᱚ ᱠᱟᱱᱟ ᱵᱚᱞᱮ ᱤᱱᱵᱷᱮᱥᱴᱢᱮᱱᱴ ᱡᱮᱞᱮᱠᱟ ᱢᱤᱫ ᱵᱟᱨ ᱦᱚᱲ ᱱᱚᱝᱠᱟ ᱠᱚ ᱠᱚᱨᱟᱣ ᱮᱫᱟ ᱟᱞᱮ ᱟᱹᱛᱩ ᱨᱮ ᱟᱫᱚ ᱩᱱᱠᱩ ᱫᱚ ᱤᱱᱵᱷᱮᱥᱴ ᱢᱮᱱᱴ ᱠᱚᱨᱟᱣ ᱠᱟᱫᱟ ᱮᱦᱚᱵ ᱨᱮ ᱮᱱᱛᱮᱫ ᱯᱟᱢᱯ ᱠᱚ ᱵᱟᱹᱭᱥᱟᱹᱣ ᱠᱮᱫᱟ᱾ ᱢᱚᱴᱚᱨ ᱯᱟᱢᱯ ᱟᱫᱚ ᱥᱚᱨᱠᱟᱨ ᱦᱚᱛᱮ ᱦᱚᱸ ᱱᱚᱝᱠᱟᱱ ᱥᱳᱞᱟᱨ ᱥᱤᱥᱴᱮᱢ ᱠᱚ ᱵᱟᱹᱭᱥᱟᱹᱣ ᱵᱟᱲᱟᱣ ᱟᱠᱟᱫ ᱜᱮᱭᱟ ᱟᱫᱚ ᱟᱹᱰᱤ ᱠᱚᱢ ᱦᱟᱸᱜ ᱟᱨ ᱩᱱᱟᱹᱜ ᱫᱚ ᱢᱚᱸᱡᱽ ᱛᱮ ᱵᱟᱝ ᱦᱩᱭᱩᱜᱼᱟ ᱚᱱᱟ ᱥᱳᱞᱟᱨ ᱛᱮᱫᱚ᱾ ᱛᱚ ᱟᱯᱮᱥᱮᱫ ᱪᱮᱫ ᱞᱮᱠᱟ ᱟᱯᱱᱟᱨ ᱛᱮᱠᱚ ᱱᱚᱝᱠᱟ ᱯᱟᱢᱯ ᱠᱚᱠᱚ ᱵᱟᱹᱭᱥᱟᱹᱣ ᱵᱟᱲᱟᱭᱮᱫᱟ ᱥᱮ ᱥᱚᱨᱠᱟᱨ ᱠᱷᱚᱱᱚᱡ ᱚᱱᱠᱟ ᱧᱟᱢ ᱵᱟᱲᱟ ᱟᱠᱟᱱᱟ ᱪᱮᱫ ᱞᱮᱠᱟ?
ᱵᱟᱝ ᱟᱞᱮᱥᱱ ᱫᱚ ᱚᱱᱠᱟᱱ ᱥᱚᱨᱠᱟᱨ ᱠᱚ ᱠᱷᱚᱡᱽ ᱦᱚᱸ ᱵᱟᱝ ᱧᱟᱢ ᱠᱟᱱᱟ ᱢᱟᱱᱮ ᱯᱟᱢᱯ ᱠᱚᱫᱚ᱾ ᱵᱟᱹᱭᱥᱟᱹᱣ ᱠᱟᱜᱼᱟ, ᱢᱟᱱᱮ ᱱᱤᱡᱮᱨᱮ ᱛᱮᱜᱮ ᱟᱢᱟᱜ ᱜᱟᱹᱰᱭᱟᱹ ᱠᱚ ᱛᱟᱦᱮᱱᱟ ᱚᱱᱟ ᱠᱚᱨᱮ ᱠᱷᱚᱱ ᱫᱟᱜ ᱠᱚ ᱨᱟᱠᱟᱵ ᱠᱟᱛᱮ ᱪᱟᱥ, ᱪᱟᱥ ᱞᱟᱜᱟᱣ ᱢᱮᱭᱟ᱾ ᱥᱚᱨᱠᱟᱨ ᱠᱷᱚᱱ ᱥᱩᱡᱳᱜᱽ ᱥᱩᱵᱤᱫᱷᱟ ᱫᱚ ᱵᱟᱝ ᱧᱟᱢᱟ ᱟᱠᱟᱱᱟ᱾
ᱟᱪᱪᱷᱟ ᱟᱪᱪᱷᱟ ᱟᱨ ᱛᱚᱵᱮ ᱠᱩᱸᱧ ᱮᱢᱟᱱ ᱩᱱᱠᱩ ᱚᱠᱟ ᱫᱚ ᱱᱟᱨᱮᱜᱟ ᱥᱮᱢᱚᱱᱨᱮᱜᱟ ᱠᱷᱚᱱ ᱧᱟᱢᱚᱜ ᱠᱟᱱ ᱛᱟᱦᱮᱱ ᱚᱱᱟ ᱫᱚ ᱟᱯᱮᱥᱮᱫ ᱚᱱᱠᱟ ᱦᱩᱭ ᱵᱟᱲᱟ ᱟᱠᱟᱱᱟ ᱥᱮ
ᱵᱟᱝ ᱵᱟᱝ
ᱟᱪᱪᱷᱟ ᱟᱪᱪᱷᱟ
ᱚ ᱦᱩᱸ
ᱟᱞᱮᱥᱮᱫ ᱫᱚ ᱦᱟᱜ
ᱦᱮᱸ ᱱᱚᱝᱠᱟ ᱦᱩᱭ ᱫᱟᱲᱮᱭᱟᱜᱼᱟ ᱵᱚᱞᱮ ᱟᱫᱚᱢᱟᱜ ᱠᱩᱧ ᱨᱮ ᱚᱱᱠᱟ ᱫᱟᱜ ᱠᱚ ᱵᱟᱝ ᱛᱟᱦᱮᱱ ᱠᱟᱱᱟ ᱢᱮᱱᱠᱷᱟᱱ ᱫᱚ ᱠᱩᱧ ᱫᱚ ᱟᱭᱢᱟ ᱡᱟᱹᱥᱛᱤ ᱛᱮᱜᱮ ᱢᱮᱱᱟᱜᱼᱟ ᱵᱟᱹᱭᱦᱟᱹᱲ ᱠᱚᱨᱮ ᱵᱟᱹᱭᱦᱟᱹᱲ ᱠᱚ ᱚᱱᱠᱟ ᱪᱟᱥ ᱵᱟᱥ ᱞᱟᱹᱜᱤᱫ,
ᱦᱳᱭ
ᱤᱭᱟᱹ ᱠᱚᱫᱚ ᱥᱚᱨᱠᱟᱨ ᱦᱚᱛᱮ ᱛᱮᱫᱚ ᱵᱟᱝ ᱦᱩᱭᱩᱜᱼᱟ᱾ ᱜᱚᱲᱚ ᱵᱟᱝ ᱧᱟᱢᱚᱜᱼᱟ ᱥᱚᱨᱠᱟᱨ ᱦᱚᱛᱮ ᱛᱮᱫᱚ ᱟᱯᱱᱟᱨ ᱛᱮᱜᱮ ᱯᱮ ᱞᱟ ᱵᱟᱲᱟᱭᱼᱟ ᱜᱟᱹᱰᱭ ᱠᱚᱦᱚᱸ ᱥᱮ ᱪᱮᱫ ᱞᱮᱠᱟ?
ᱵᱟᱝ ᱜᱟᱹᱰᱭᱟᱹ ᱠᱚᱫᱚ ᱥᱚᱨᱠᱟᱨ ᱠᱷᱚᱱ ᱦᱚᱸ ᱧᱟᱢᱚᱜᱼᱟ᱾ ᱟᱫᱚ ᱟᱯᱱᱟᱨᱟᱜ ᱦᱚᱸ ᱛᱟᱦᱮᱱᱟ ᱚᱱᱠᱟ, ᱟᱨ ᱵᱟᱠᱟᱡ ᱰᱟᱰᱤᱢ ᱠᱚ ᱵᱮᱱᱟᱣ ᱠᱟᱜᱼᱟ ᱠᱚ ᱚᱱᱟ ᱠᱚᱨᱮᱛᱮ ᱫᱟᱜ ᱠᱚ ᱨᱟᱠᱟᱵᱟ᱾
ᱦ ᱱᱚᱣᱟ
ᱨᱚᱲ ᱵᱟᱝ ᱟᱸᱡᱚᱢᱚᱜ ᱠᱟᱱᱟ?
ᱦᱮᱸ ᱟᱵᱤᱱᱟᱜ ᱨᱚᱲ ᱵᱟᱝ ᱟᱸᱡᱚᱢ ᱠᱟᱱ ᱛᱟᱦᱮᱱᱟ ᱱᱤᱛᱚᱜ ᱟᱸᱡᱚᱢ ᱮᱱᱟ,
ᱢᱮᱱᱫᱟᱹᱧ ᱵᱚᱞᱮ ᱡᱮ ᱟᱞᱮ ᱥᱮᱫ ᱱᱚᱣᱟ ᱢᱚᱴᱚᱨ ᱯᱟᱢᱯ ᱠᱚᱠᱚ ᱵᱟᱹᱭᱥᱟᱹᱣ ᱟᱠᱟᱫᱟ ᱥᱚᱨᱠᱟᱨ ᱦᱚᱛᱮ ᱛᱮ ᱟᱨ ᱟᱹᱰᱤ ᱢᱚᱸᱡᱽ ᱫᱟᱜ ᱱᱚᱝᱠᱟ ᱧᱟᱢᱚᱜ ᱠᱟᱱᱟ᱾ ᱫᱟᱱᱟᱜ ᱥᱩᱵᱤᱫᱷᱟ ᱢᱚᱛᱞᱚᱵ ᱢᱚᱸᱡᱽ ᱜᱮᱭᱟ᱾ ᱟᱫᱚ ᱟᱯᱮᱥᱮᱫ ᱪᱮᱫ ᱞᱮᱠᱟ ᱢᱚᱴᱚᱨ ᱠᱚᱠᱚ ᱵᱟᱹᱭᱥᱟᱹᱣ ᱟᱠᱟᱫ ᱯᱮᱜᱮᱭᱟ ᱥᱮ ᱵᱟᱝ?
ᱵᱟᱝ ᱵᱟᱝ ᱵᱟᱠᱚ ᱵᱟᱭᱥᱟᱹᱼᱟ ᱟᱞᱮᱥᱮᱱ ᱫᱚ᱾
ᱟᱪᱪᱷᱟ ᱟᱪᱪᱷᱟ ᱛᱚᱵᱮ ᱢᱮᱱ ᱱᱚᱣᱟ ᱥᱚᱨᱠᱟᱨ ᱦᱚᱛᱮ ᱛᱮᱫᱚ ᱟᱹᱰᱤ ᱠᱚᱢ ᱱᱚᱝᱠᱟ ᱡᱳᱡᱚᱱᱟ ᱠᱚᱯᱮ ᱧᱟᱢ ᱮᱫᱟ ᱦᱟᱸᱜ ᱥᱮ
ᱦᱳᱭ ᱧᱟᱢ ᱠᱟᱜ ᱨᱮᱦᱚᱸᱠᱚ ᱢᱟᱱᱮ ᱟᱞᱮ ᱥᱮᱱ ᱫᱚ ᱚᱱᱠᱟᱱᱟᱜ ᱡᱳᱡᱚᱱᱟ ᱠᱚᱦᱚᱸ ᱵᱟᱝ ᱧᱟᱢ ᱠᱟᱱᱟ ᱥᱩᱵᱤᱫᱷᱟ ᱠᱚᱫᱚ ᱵᱟᱝ ᱧᱟᱢ ᱠᱟᱱᱟ,
ᱟᱪᱪᱷᱟ ᱟᱪᱪᱷᱟ ᱟᱯᱮ ᱫᱚ ᱢᱟᱱᱮ ᱱᱚᱣᱟ ᱵᱮᱝᱜᱚᱞ ᱱᱟᱠᱷᱟ ᱨᱮᱱ ᱠᱟᱱᱟ ᱯᱮ ᱥᱮ? ᱠᱟᱨᱮᱱ ᱠᱟᱱᱟᱢ,
ᱦᱳᱭ ᱵᱮᱝᱜᱚᱞ᱾
ᱦᱮᱸ ᱨᱚᱲ ᱵᱮᱱ ᱟᱸᱚᱢᱮᱫ ᱠᱟᱱ ᱜᱮᱭᱟ᱾
ᱦᱮᱸ ᱰᱤᱥᱴᱟᱵᱫ ᱟᱭ ᱢᱟᱡᱷᱮᱢᱚᱫᱽᱷᱮ ᱵᱮᱝᱜᱚᱞ ᱱᱟᱠᱷᱟ᱾
ᱟᱪᱪᱷᱟ,
ᱦᱮᱸ,
ᱟᱪᱷᱟ ᱱᱚᱣᱟ ᱠᱚᱢᱟ ᱮᱱᱛᱮᱫ ᱱᱮᱛᱟᱨ ᱟᱹᱰᱤ ᱡᱟᱹᱥᱛᱤ ᱜᱮ ᱧᱟᱢ ᱵᱟᱲᱟᱣ ᱠᱟᱱᱟ ᱟᱫᱚ ᱞᱟᱦᱟ ᱛᱮᱫᱚ ᱱᱚᱝᱠᱟ ᱠᱚᱥᱴ ᱚᱠᱴᱚ ᱛᱟᱦᱮᱸ ᱠᱟᱱ ᱜᱮᱭᱟ ᱟᱞᱮ ᱥᱮᱫ ᱦᱚᱸᱚᱸ ᱫᱟᱜ ᱠᱚᱨᱮᱱᱟᱜ᱾ ᱮᱱᱛᱮᱜ ᱞᱟᱦᱟ ᱛᱮᱫᱚ ᱰᱟᱹᱰᱤ ᱫᱟᱜ ᱜᱮ ᱪᱟᱞᱟᱜ ᱢᱮ ᱫᱟᱜ ᱟᱹᱜᱩ ᱠᱚ᱾ ᱟᱨ ᱵᱟᱹᱭ ᱵᱟᱹᱭᱛᱮ ᱛᱟᱭᱚᱢ ᱫᱟᱨᱟᱭ ᱫᱚ ᱱᱚᱣᱟ ᱪᱮᱫ ᱠᱚ ᱢᱮᱱᱟ ᱪᱟᱸᱯᱟ ᱠᱷᱟᱹᱞ ᱥᱮ, ᱪᱟᱯᱟᱠᱩᱞ ᱩᱱ ᱠᱚ ᱵᱟᱹᱭᱥᱟᱹᱣ ᱵᱟᱲᱟᱣᱟᱜ ᱞᱮᱭᱟ ᱛᱟᱭᱚᱢ ᱛᱮᱫᱚ ᱱᱮᱛᱟᱨ ᱫᱚ ᱟᱨᱦᱚᱸ ᱟᱹᱰᱤ ᱥᱩᱵᱤᱫᱷᱟ ᱜᱮᱭᱟ ᱮᱱᱛᱮᱫ ᱢᱚᱴᱚᱨ ᱫᱟᱜ ᱢᱚᱴᱚᱨ ᱫᱟᱜ ᱛᱮᱫᱚ, ᱠᱷᱟᱹᱞᱤ ᱫᱟᱵᱟᱣ ᱢᱮ ᱚᱱ ᱢᱮ ᱟᱨ, ᱴᱮᱝᱠᱤ ᱠᱚᱨᱮ ᱯᱮᱨᱮᱡ ᱠᱚᱜᱼᱟ ᱛᱚᱵᱮ ᱱᱟᱯᱟᱭ ᱜᱮ ᱦᱩᱭᱩᱜ ᱠᱟᱱᱟ᱾
ᱦᱳᱭ,
ᱟᱯᱮ ᱥᱮᱫᱚ ᱫᱟᱜ ᱠᱚᱨᱮ ᱫᱚ ᱛᱚᱵᱮ ᱠᱚᱥᱴᱚ ᱧᱚᱜ ᱜᱮᱭᱟ ᱦᱟᱸᱜ?
ᱵᱟᱝ ᱧᱩᱭ ᱞᱟᱹᱜᱤᱫ ᱫᱚ ᱠᱚᱱᱚ ᱠᱚᱥᱴᱚ ᱫᱚ ᱵᱟᱹᱱᱩᱜᱼᱟ ᱚᱱᱟ ᱪᱟᱥ ᱵᱟᱥ ᱞᱟᱹᱜᱤᱫ ᱜᱮ ᱠᱚᱥᱴᱚ᱾ ᱡᱚᱛᱚ ᱫᱚ ᱢᱮᱱᱟᱜᱼᱟ᱾
ᱟᱪᱷᱟ ᱟᱪᱷᱟ, ᱟᱨ ᱫᱟᱜ ᱚᱱᱟ ᱜᱟᱹᱰᱤᱭᱟᱹ ᱠᱚᱨᱮ ᱫᱚ ᱵᱟᱝ ᱛᱟᱦᱮᱱᱟ ᱚᱱᱠᱟ ᱪᱟᱥ ᱜᱟᱱ ᱞᱮᱠᱟ?
ᱛᱚ ᱱᱚᱜ ᱚᱭ ᱫᱷᱚᱨᱚᱢ ᱫᱤᱱ ᱫᱚ ᱥᱤᱛᱩᱝ ᱛᱮ ᱫᱟᱜ ᱠᱚ ᱦᱟᱸᱡᱤ ᱠᱚᱜᱼᱟ᱾
ᱦᱮᱸ ᱦᱮᱸ ᱟᱪᱷᱟ ᱟᱪᱷᱟ᱾
ᱦᱳᱭ,
ᱦᱮᱸᱛᱚ ᱥᱤᱛᱩᱝ ᱫᱤᱱ ᱱᱚᱛᱮ ᱦᱚᱸ ᱟᱞᱮ ᱥᱮᱫ ᱦᱚᱸ ᱦᱤᱸᱡᱫᱚᱜ ᱜᱮᱭᱟ ᱟᱫᱚ,